ᱦᱟᱞᱳ ᱾
ᱦᱮᱞᱳ, ᱦᱮᱸ ᱜᱚᱝᱠᱮ, ᱟᱸᱡᱩᱜ ᱠᱟᱱᱟ?
ᱦᱮᱸ, ᱟᱸᱡᱚᱢᱚᱜ ᱠᱟᱱᱟ ᱾ ᱟᱨ, ᱟᱡᱟᱜ ᱨᱚᱲ ᱵᱮᱱ ᱟᱸᱡᱚᱢ ᱮᱫᱟ?
ᱦᱮᱸ ᱜᱚᱢᱠᱮ, ᱟᱸᱡᱚᱢᱚᱜ ᱠᱟᱱᱟ ᱾
ᱚ ᱦᱳᱭᱛᱚ, ᱦᱮᱸᱻᱛᱚ, ᱜᱚᱢᱠᱮ ᱡᱚᱦᱟᱨ ᱜᱮ ᱾
ᱡᱚᱦᱟᱨ ᱜᱮ, ᱡᱚᱦᱟᱨ ᱜᱮ ᱾ ᱟᱫᱚ, ᱜᱚᱝᱠᱮ ᱞᱟᱹᱭ ᱦᱚᱪᱚ ᱢᱮᱱᱞᱟ ᱧ ᱡᱟᱦᱟᱸᱱᱟᱜ, ᱴᱚᱯᱤᱠ ᱪᱮᱛᱟᱱ ᱞᱟᱝ ᱨᱚᱯᱚᱲ ᱞᱮᱱᱠᱷᱟᱱ ᱵᱷᱟᱜᱤ ᱠᱚᱜ ᱠᱮᱭᱟᱞᱟᱝ ᱾
ᱦᱳᱭ, ᱦᱳᱭ ᱾ ᱢᱟᱱᱮ, ᱡᱟᱦᱟᱸ ᱢᱟᱱᱮ, ᱟᱹᱞᱤᱧ ᱦᱚᱸ ᱚᱱᱟ ᱜᱮᱞᱤᱧ ᱞᱟᱹᱭᱟ ᱢᱮᱱᱛᱮ, ᱢᱟᱱᱮ ᱡᱟᱦᱟᱱᱟᱜ ᱢᱟᱱᱮ, ᱥᱟᱛᱟᱢ ᱤᱫᱤ ᱠᱟᱛᱮ ᱞᱟᱝ, ᱜᱟᱞᱢᱟᱨᱟᱣ ᱞᱮᱠᱷᱟᱱ, ᱱᱟᱯᱟᱭ ᱠᱚᱜ ᱜᱮ ᱾ ᱟᱫᱚ, ᱚᱠᱟ ᱴᱟᱜ? ᱥᱟᱛᱟᱢ ᱤᱫᱤ ᱠᱟᱛᱮ ᱞᱟᱝ, ᱜᱟᱞᱢᱟᱨᱟᱣ ᱞᱮᱠᱷᱟᱱ ᱱᱟᱯᱟᱭ ᱠᱚᱜᱼᱟ, ᱠᱟᱹᱴᱤᱡ ᱾ ᱢᱟᱱᱮ, ᱞᱟᱹᱭ ᱧᱩᱜ ᱞᱮᱠᱷᱟᱱ ᱮᱢ ᱱᱟᱯᱟᱭ ᱠᱚᱜᱼᱟ ᱾
ᱟᱪᱪᱷᱟ ᱾ ᱟᱻ, ᱠᱟᱨᱟᱢ ᱵᱚᱸᱜᱟ ᱤᱫᱤ ᱭᱟᱛᱮ ᱞᱟᱝ ᱨᱚᱯᱚᱲᱟ, ᱛᱟᱦᱚᱞᱮ ᱾
ᱟᱪᱪᱷᱟ, ᱟᱪᱪᱷᱟ ᱠᱟᱨᱟᱢ ᱵᱚᱸᱜᱟ, ᱤᱫᱤ ᱠᱟᱛᱮᱫ!
ᱦᱳᱭ ᱾
ᱟᱫᱚ ᱟᱹᱞᱤᱧ ᱫᱚ ᱱᱟᱜ, ᱠᱷᱟᱱ ᱩᱱᱟᱹᱜ ᱛᱟᱠ ᱠᱟᱨᱟᱢ ᱮᱱᱟ ᱯᱮ, ᱵᱟᱸᱞᱤᱧ ᱵᱟᱲᱟᱭᱟ ᱾ ᱟᱹᱞᱤᱧ ᱥᱮᱫ ᱟ. ᱞᱤᱧ ᱥᱮᱫ ᱫᱚ ᱩᱱᱟᱹᱜ ᱫᱚ, ᱠᱟᱨᱟᱢ ᱵᱟᱝ ᱦᱩᱭ ᱵᱟᱲᱟᱜ ᱜᱮᱭᱟ ᱛᱚ ᱾ ᱢᱟᱱᱮ, ᱟᱹᱞᱤᱧ, ᱟᱹᱞᱤᱡ ᱥᱮᱫ ᱫᱚ ᱦᱩᱭ ᱜᱮ, ᱵᱟᱝ ᱦᱩᱭᱩᱜᱼᱟ ᱾ ᱟᱫᱚ ᱚᱱᱟᱛᱮ ᱩᱱᱟᱹᱜ ᱜᱚᱴᱟ ᱫᱚ, ᱵᱟᱹᱞᱤᱧ ᱵᱟᱲᱟᱭᱟ, ᱟᱫᱚ ᱡᱟᱦᱟᱸ ᱛᱤᱱᱟᱹᱜ ᱞᱤᱧ ᱵᱟᱰᱟᱭᱟ᱾ ᱟᱹᱞᱤᱧ ᱦᱚᱸ ᱞᱤᱧ ᱞᱟᱹᱭᱟ ᱾
ᱦᱮᱸ ᱦᱮᱸ ᱜᱚᱝᱠᱮ ᱾
ᱟᱨ ᱟᱹᱵᱤᱱ, ᱟᱹᱵᱤᱱ ᱥᱮᱫ ᱫᱚ ᱦᱩᱭ, ᱵᱟᱲᱟᱜ ᱜᱮᱭᱟ?
ᱦᱮᱸ ᱜᱚᱝᱠᱮ, ᱟᱞᱮ ᱥᱮᱱ ᱫᱚ ᱦᱩᱭᱩᱜᱼᱟ ᱾ ᱠᱟᱨᱟᱢ ᱫᱚ ᱾
ᱟᱪᱪᱷᱟ, ᱟᱪᱪᱷᱟ ᱛᱟᱦᱚᱞᱮ, ᱟᱵᱤᱱ ᱫᱚᱵᱤᱱ ᱵᱟᱲᱟᱭ ᱟᱠᱟᱜ ᱜᱮᱭᱟ ᱾
ᱵᱟᱲᱟᱭ ᱟᱠᱟᱜ, ᱸᱜᱮᱭᱟ ᱞᱤᱧ ᱟᱞᱤᱧ ᱾
ᱚᱼᱦᱚ, ᱟᱪᱪᱷᱟ, ᱟᱪᱪᱷᱟ ᱾
ᱟᱫᱚ, ᱚᱱᱟ ᱫᱚ, ᱢᱟᱱᱮ ᱟᱹᱰᱤ, ᱟᱞᱮ ᱫᱚ ᱵᱟᱨᱭᱟ, ᱵᱟᱨ ᱨᱚᱠᱚᱢ, ᱠᱟᱨᱟᱢ, ᱦᱩᱭᱩᱜ ᱛᱟᱞᱮᱭᱟ ᱛᱚ ᱾
ᱟᱪᱪᱷᱟ ᱟᱪᱪᱷᱟ ᱾
ᱦ, ᱢᱤᱫᱴᱟᱝ ᱫᱚ ᱢᱟᱱᱮ, ᱟ. ᱛᱩ ᱨᱮᱱᱟᱜ ᱠᱟᱨᱟᱢ ᱟᱨ ᱢᱤᱫᱴᱟᱝ ᱫᱚ ᱢᱟᱱᱮ, ᱚᱲᱟᱜ ᱨᱮᱱᱟᱜ ᱠᱟᱨᱟᱢ ᱾
ᱚᱻ ᱾
ᱦ ᱟᱫᱚ ᱟᱹᱞᱤᱧ ᱫᱚ ᱢᱟᱱᱮ ᱛᱩ, ᱦᱳᱭ ᱟᱹᱛᱩ ᱨᱮᱱᱟᱜ ᱠᱟᱨᱟᱢ ᱫᱚ, ᱟᱹᱞᱤᱧ ᱫᱚ ᱵᱟ. ᱞᱤᱧ ᱵᱟᱲᱟᱭᱟ ᱢᱟᱱᱮ--᱾ ᱦᱮᱸᱻ, ᱟᱹᱛᱩ ᱨᱮᱱᱟᱜ ᱠᱟᱨᱟᱢ ᱫᱚ, ᱚᱱᱮ ᱤᱭᱟᱹ ᱥᱚᱢᱚᱭ ᱜᱼᱟ ᱛᱚ ᱾ ᱱᱚᱠᱟ, ᱴᱷᱤᱠ ᱠᱟ. ᱵᱟᱞᱤᱧ ᱫᱟᱲᱮᱭᱟᱜ ᱠᱟᱱᱟ ᱾ ᱵᱟᱞᱤᱧ ᱞᱟᱹᱭ ᱫᱟᱲᱮᱭᱟᱜ ᱠᱟᱱᱟ ᱾ ᱚᱠᱟ ᱥᱩᱚᱢᱚᱭ ᱦᱩᱭᱩᱜᱼᱟ ᱾ ᱚᱱᱟ ᱛᱮ, ᱟᱞᱤᱧ ᱢᱟ ᱱᱚᱝᱠᱟ ᱵᱟᱨᱦᱮ ᱨᱮᱜᱮ ᱞᱤᱧ ᱛᱟᱦᱮᱱᱟ ᱥᱮ, ᱚᱱᱠᱟ ᱚᱲᱟᱜ ᱠᱚ, ᱡᱟᱹᱥᱛᱤ ᱵᱟᱞᱤᱧ ᱪᱟᱞᱟᱜ ᱜᱮᱭᱟ ᱾ ᱟᱫᱚ ᱚᱱᱟ ᱫᱚ, ᱵᱟᱞᱤᱧ ᱞᱟᱹᱭ ᱫᱟᱲᱮᱭᱟᱜ ᱠᱟᱱᱟ ᱦᱟᱸᱜ ᱾ ᱛᱮᱜᱼ, ᱱᱚᱝᱠᱟ ᱡᱟᱦᱟ, ᱸ ᱚᱲᱟᱜ ᱨᱮᱱᱟᱜ ᱠᱟᱨᱟᱢ, ᱚᱲᱟᱜ ᱨᱮᱱᱟᱜ ᱠᱟᱨᱟᱢ ᱥᱚᱢᱚᱭ ᱫᱚ, ᱟᱫᱚ ᱡᱚᱛᱚ ᱚᱻ, ᱢᱟᱱᱮ, ᱵᱟᱝ ᱪᱟᱞᱟᱣ ᱠᱷᱟᱱ ᱦᱚᱸ ᱵᱟᱝ ᱜᱟᱱᱚᱜ ᱠᱟᱱᱟ ᱥᱮ,
ᱦᱳᱭ ᱦᱳᱭ ᱟᱫᱚ ᱡᱮᱦᱮᱛᱩ ᱱᱤᱡᱮᱨᱟᱜ ᱠᱟᱱ ᱜᱮᱭᱟ ᱱᱤᱡᱮᱨ ᱚᱲᱟᱜ ᱨᱚᱲᱟᱜ ᱨᱮᱱᱟᱜ ᱠᱟᱱᱟ᱾ ᱟᱫᱚ ᱟᱹᱞᱤᱧ ᱢᱟᱞᱤᱧ ᱟᱸᱡᱚᱢ ᱠᱟᱜ ᱜᱮᱭᱟ ᱚᱱᱠᱟ ᱠᱟᱨᱟᱢ ᱨᱮᱢᱟ ᱟᱹᱰᱤ ᱟᱭᱢᱟ ᱜᱮ ᱱᱤᱭᱚᱢ ᱠᱟᱨᱚᱱ ᱢᱮᱱᱟᱜ ᱟᱠᱟᱫᱟ᱾
ᱦᱳᱭ ᱜᱚᱝᱠᱮ ᱟᱹᱰᱤ ᱟᱭᱢᱟᱟᱜ ᱱᱤᱭ ᱠᱚ ᱢᱮᱱᱟᱜ ᱟᱠᱟᱫᱟ᱾
ᱦᱮᱸ ᱟᱵᱚ ᱡᱚᱛᱚ ᱠᱷᱚᱱ ᱡᱚᱛᱚ ᱤᱡᱤᱭᱟᱹ ᱠᱷᱚᱱ ᱜᱤᱧ ᱧᱮᱞ ᱟᱠᱟᱫᱟ᱾ ᱢᱟᱱᱮ ᱯᱚᱨᱚᱵᱽ ᱠᱷᱚᱱᱜᱮ ᱚᱱᱟ ᱡᱟᱦᱟᱸ ᱫᱚ ᱠᱟᱨᱟᱢ ᱯᱚᱨᱚᱵᱽ ᱫᱚ ᱦᱩᱭᱩᱜ ᱠᱟᱱ ᱛᱟᱵᱚᱱᱟ ᱟᱹᱰᱤ ᱜᱮ ᱢᱟᱱᱮ ᱱᱤᱭᱚᱢ ᱠᱟᱨᱚᱱ ᱢᱮᱱᱟᱜ ᱟᱠᱟᱫᱟ᱾
ᱦᱚᱭ ᱟᱫᱚ ᱜᱚᱢᱠᱮ ᱟᱞᱮ ᱥᱮᱱ ᱫᱚ ᱢᱟᱱᱮ ᱞᱟᱹᱭ ᱫᱟᱞᱤᱧ,
ᱦᱮᱸ
ᱟᱫᱚ ᱡᱟᱦᱟᱸᱴᱟᱜ ᱞᱟᱹᱭ ᱦᱩᱭᱩᱜ ᱠᱟᱱᱟ ᱚᱲᱟᱜ ᱠᱟᱨᱟᱢ
ᱦᱮᱸ
ᱚᱱᱟᱴᱟᱜ ᱫᱚ ᱢᱟᱱᱮ ᱟᱵᱚᱣᱟᱜ ᱢᱟ ᱟᱹᱰᱤ ᱜᱟᱱ ᱯᱟᱹᱨᱤᱥ ᱢᱮᱱᱟᱜ ᱠᱟᱫ ᱛᱢᱚᱱ ᱥᱮ,
ᱟᱪᱪᱷᱟ ᱦᱳᱭ
ᱟᱫᱚ ᱯᱟᱹᱨᱤᱥ ᱚᱱᱩᱡᱟᱭᱤ ᱢᱤᱫ ᱢᱤᱫᱴᱟᱝ ᱦᱚᱲ ᱫᱚ ᱢᱟᱱᱮ ᱵᱷᱤᱱᱟᱹ ᱵᱷᱤᱱᱟᱹ ᱫᱷᱟᱨᱮ ᱜᱮᱠᱚ ᱤᱭᱟᱹ ᱧᱚᱜ ᱜᱮᱭᱟ
ᱟᱪᱪᱷᱟ ᱟᱪᱪᱷᱟ ᱟᱪᱪᱷᱟ ᱟᱪᱪᱷᱟ, ᱢᱟᱱᱮ ᱡᱟᱦᱟ ᱟᱪᱪᱷᱟ ᱟᱹᱞᱤᱧ ᱞᱤᱧ ᱞᱟᱹᱭᱫᱟ ᱦᱮᱸᱥᱮ, ᱡᱟᱦᱟᱸ ᱫᱚ ᱚᱱᱮ ᱚᱲᱟᱜ ᱠᱟᱨᱟᱢ ᱵᱤᱱ ᱞᱟᱹᱭ ᱠᱮᱫᱟ,
ᱦᱳᱭ
ᱟᱫᱚ ᱛᱟᱦᱚᱞᱮ ᱚᱱᱟ ᱫᱚ ᱚᱱᱟ ᱫᱚ ᱯᱟᱹᱨᱤᱥ ᱯᱟᱹᱨᱤᱥ ᱤᱭᱟᱹ ᱠᱟᱱᱟ ᱟᱨᱠᱤ ᱚᱱᱠᱟ ᱡᱟᱦᱟᱸ ᱯᱟᱹᱨᱤᱥ ᱯᱟᱹᱨᱤᱥ ᱚᱱᱠᱟ ᱚᱱᱟ ᱫᱚ ᱚᱲᱟᱜ ᱠᱟᱱᱟ᱾
ᱦᱳᱭ ᱦᱳᱭ
ᱚ ᱟᱪᱪᱷᱟ ᱟᱪᱪᱷᱟ ᱟᱪᱷᱟ ᱚᱱᱟ ᱫᱚ ᱟᱹᱞᱤᱧ ᱫᱚ ᱵᱟᱟᱹᱞᱤᱧ ᱟᱸᱡᱚᱢ ᱟᱠᱟᱫ ᱛᱟᱦᱮᱸᱫ ᱡᱮ ᱚᱱᱮ ᱯᱟᱹᱨᱤᱥ ᱢᱮᱱᱛᱮ ᱚᱱᱠᱟ ᱠᱟᱨᱟᱢ ᱯᱚᱨᱚᱵᱽ ᱦᱩᱭᱩᱜ ᱜᱮᱭᱟ ᱥᱮ ᱯᱩᱡᱟᱹᱭ ᱦᱩᱭᱩᱜ ᱜᱮᱭᱟ ᱟᱹᱞᱤᱧ ᱫᱚᱞᱤᱧ ᱟᱸᱡᱚᱢ ᱟᱠᱟᱫᱟ ᱚᱱᱠᱟ ᱟᱛᱳ ᱢᱤᱞᱮᱣ ᱢᱤᱫᱴᱮᱱ ᱠᱟᱨᱟᱢ ᱯᱚᱨᱚᱵᱽ ᱦᱩᱭᱩᱜᱼᱟ ᱾
ᱦᱮᱸ ᱜᱚᱝ ᱠᱮ ᱟᱹᱞᱤᱧ ᱚᱱᱮᱞᱤᱧ ᱞᱟᱹᱭ ᱦᱚᱪᱚ ᱠᱮᱫᱟ ᱢᱟᱱᱮ ᱟᱛᱳ ᱚᱱᱠ ᱡᱟᱦᱟᱸᱴᱟᱜ ᱵᱤᱱ ᱞᱟᱹᱭ ᱦᱚᱪᱚᱭᱮᱫᱟ,
ᱦᱮᱸ
ᱦᱮᱸ ᱚᱱᱟᱴᱟᱜ ᱫᱚ ᱦᱩᱭ ᱫᱚ ᱦᱩᱭᱩᱜᱼᱟ ᱠᱤᱱᱛᱩ ᱢᱟᱱᱮ ᱦᱮᱸ ᱚᱱᱴᱟᱜ ᱫᱚ ᱟᱫᱚ ᱵᱟᱟᱹᱞᱤᱧ ᱧᱮᱞ ᱵᱟᱲᱟ ᱠᱟᱫᱟ ᱛᱚ ᱟᱹᱞᱤᱧ ᱱᱚᱝᱠᱟ ᱵᱟᱨᱦᱨᱮ ᱨᱮᱜᱤᱱ ᱛᱟᱦᱮᱱᱟ ᱛᱚ ᱚᱱᱟᱴᱟᱜ ᱫᱚ ᱵᱟᱹᱞᱤᱧ ᱵᱟᱲᱟᱭᱟ ᱫᱚ, ᱦᱳᱭ
ᱵᱤᱱ ᱞᱟᱹᱭ ᱠᱮᱫᱟ ᱱᱟᱜ ᱠᱷᱟᱱ ᱚᱲᱟᱜ ᱠᱟᱨᱟᱢ ᱫᱚᱵᱤᱱ ᱵᱟᱲᱟᱭᱟ ᱚᱱᱟ ᱫᱚᱵᱤᱱ ᱧᱮᱞ ᱵᱟᱲᱟ ᱟᱠᱟᱫᱟ᱾
ᱚᱱᱟ ᱫᱚᱚᱞᱧ ᱧᱮᱞ ᱵᱟᱲᱟ ᱠᱟᱫᱟ ᱟᱨ ᱜᱤᱫᱽᱨᱟᱹ ᱠᱷᱚᱱ ᱜᱮᱞᱮ ᱵᱚᱸᱜᱟ ᱟᱹᱜᱩᱭᱮᱫᱟ, ᱚᱱᱟ ᱫᱚ ᱢᱟᱱᱮ ᱚᱠᱚᱭ ᱪᱮᱫ ᱞᱮᱠᱟ ᱵᱚᱸᱜᱟᱭ ᱢᱟᱱᱮ ᱯᱟᱸᱪ ᱵᱚᱪᱷᱚᱨ ᱩᱛᱚᱨ ᱦᱚᱸ ᱵᱚᱸᱜᱟ ᱾ ᱛᱟᱨᱯᱚᱨᱮ ᱯᱮ ᱵᱚᱪᱷᱚᱨ ᱚᱱᱛᱚᱨ ᱦᱚᱸ ᱵᱚᱸᱜᱟ ᱜᱟᱱᱚᱜᱼᱟ ᱚᱱᱟ ᱫᱚ᱾
ᱟᱪᱪᱷᱟ ᱟᱪᱪᱷᱟ ᱪᱷᱟ ᱟᱫᱚ ᱱᱟᱜ ᱠᱷᱟᱱ ᱟᱹᱞᱤᱧ ᱦᱳᱭ ᱦᱳᱭ ᱟᱫᱚ ᱱᱟᱜ ᱠᱷᱟᱱ ᱟᱹᱞᱤᱧ ᱫᱚ ᱟᱹᱵᱤᱱ ᱴᱷᱮᱱ ᱜᱮ ᱱᱟᱜ ᱠᱷᱟᱱ ᱚᱱᱠᱟ ᱚᱲᱟᱜ ᱠᱟᱨᱟᱢ ᱫᱚ ᱯᱳᱭᱞᱳ ᱞᱤᱧ ᱟᱸᱡᱚᱢ ᱮᱫᱟ ᱟᱹᱞᱤᱧ ᱫᱚ ᱵᱟᱹᱞᱤᱧ ᱟᱸᱡᱚᱢ ᱵᱟᱲᱟ ᱠᱟᱫᱟ ᱚᱱᱠᱟ ᱯᱟᱹᱨᱤᱥ ᱢᱮᱱᱛᱮ ᱡᱮ ᱠᱟᱨᱟᱢ ᱯᱩᱡᱟᱹ ᱦᱩᱭᱩᱜ ᱜᱮᱭᱟ ᱟᱹᱵᱤᱱ ᱴᱷᱮᱱᱜ ᱯᱳᱭᱞᱳ ᱞᱤᱧ ᱟᱸᱡᱚᱢ ᱮᱫᱟ᱾
ᱟᱫᱚ ᱜᱚᱝᱠᱮ ᱯᱟᱹᱨᱤᱥ ᱢᱮᱱ ᱛᱮᱫᱚ ᱱᱚᱝᱠᱟ ᱢᱟᱱᱮ ᱮᱸ ᱟᱹᱞᱤᱧ ᱞᱤᱧ ᱧᱮᱞ ᱟᱠᱟᱫ ᱠᱚᱣᱟ ᱱᱚᱣᱟ ᱡᱟᱦᱟᱸ ᱟᱵᱚ ᱛᱷᱟᱱ ᱵᱚ ᱡᱩᱛᱟ,
ᱦᱮᱸ
ᱦᱳᱭ ᱚᱱᱮ ᱚᱱᱟ ᱛᱷᱟᱱ ᱡᱩᱛᱴᱟᱜ ᱜᱮ ᱮ ᱢᱟᱱᱮ ᱵᱷᱤᱱᱟᱹ ᱫᱷᱟᱨ ᱜᱮᱭᱟ
ᱟᱪᱪᱷᱟ ᱪᱷᱟ ᱪᱷᱟ
ᱢᱩᱨᱢᱩ ᱠᱚ ᱮᱴᱟᱜ ᱨᱚᱠᱚᱢ ᱠᱚ ᱡᱩᱛᱟ ᱛᱟᱯᱚᱨᱮ ᱥᱚᱨᱮᱱ ᱠᱚ ᱮᱴᱟᱜ ᱨᱚᱠᱚᱢ ᱠᱚ ᱡᱩᱛᱟ ᱚᱱᱮ ᱚᱱᱟᱴᱟᱜ ᱾
ᱟᱪᱪᱷᱟ ᱟᱪᱪᱷᱟ ᱦᱳᱭ᱾
ᱦᱳᱭ᱾
ᱱᱟᱜ ᱠᱷᱟᱱ ᱚᱱᱟᱵᱤᱱ ᱞᱟᱹᱭ ᱠᱮᱫᱟ ᱛᱚ ᱚᱲᱟᱜ ᱠᱟᱨᱟᱢ᱾
ᱦᱚᱸ
ᱟᱫᱚ ᱚᱱᱟ ᱫᱚ ᱱᱟᱜ ᱠᱷᱟᱱ ᱯᱚᱛᱤ ᱥᱮᱨᱢᱟ ᱜᱮ ᱦᱩᱭ ᱤᱫᱤᱜ-ᱟ ᱚᱱᱟ ᱚᱨᱟᱜ ᱠᱟᱨᱟᱢ ᱫᱚ᱾
ᱚᱻ ᱚᱲᱟᱜ ᱠᱟᱨᱟᱢ ᱫᱚ ᱜᱚᱢᱠᱮ ᱢᱟᱱᱮ ᱡᱩᱫᱤ ᱱᱚᱝᱠᱟ ᱠᱟᱨᱟᱢ ᱵᱚᱸᱜᱟ ᱠᱚ ᱥᱟᱵ ᱮᱱᱟ ᱛᱟᱦᱞᱮ ᱠᱷᱟᱱ ᱫᱚᱼᱼ ᱱᱚᱝᱠᱟ ᱠᱚᱨᱟᱣ ᱦᱤᱭᱩᱜ-ᱟ ᱵᱟᱠᱷᱟᱱᱼᱼ ᱢᱚᱬᱮ ᱵᱚᱪᱷᱚᱨ ᱚᱱᱛᱚᱨ ᱵᱟᱠᱷᱟᱱ ᱯᱮ ᱵᱚᱪᱷᱚᱨ ᱚᱱᱛᱚᱨ ᱠᱚᱨᱟᱣ ᱦᱤᱭᱩᱜ-ᱟ ᱱᱚᱣᱟ ᱫᱚ᱾ ᱟᱫᱚ ᱯᱮ ᱵᱚᱪᱷᱚᱨ ᱚᱱᱛᱚᱨ ᱯᱮ ᱵᱚᱪᱷᱚᱨ ᱚᱱᱛᱚᱨ ᱫᱚ ᱵᱟᱠᱚᱼᱼ ᱠᱚ ᱠᱚᱨᱟᱣᱟ ᱱᱚᱝᱠᱟ ᱢᱚᱬᱮ ᱵᱚᱪᱷᱚᱨ ᱱᱛᱚᱨ ᱠᱚ ᱠᱚᱨᱟᱣᱟ᱾ ᱯᱮ ᱵᱚᱪᱷᱚᱨ ᱚᱱᱛᱚᱨ ᱫᱚ ᱢᱟᱱᱮ ᱥᱟᱯᱲᱟᱣ ᱛᱮᱦᱚᱸ ᱛᱚ ᱚ ᱥᱚᱢᱚᱭ ᱞᱟᱜᱟᱜ-ᱟ ᱛᱚ᱾
ᱦᱳᱭ ᱦᱳᱭ ᱚᱱᱟᱼᱼ
ᱦᱟᱸ ᱟᱨ ᱠᱟᱨᱟᱢ ᱵᱚᱸᱜᱟ ᱫᱚᱼᱼ ᱠᱟᱨᱟᱢ ᱵᱚᱸᱜᱟ ᱢᱟᱱᱮ ᱟᱫᱚ ᱫᱟᱬᱮ ᱠᱚᱦᱚᱸ ᱞᱟᱜᱟᱜ-ᱟ ᱛᱚ ᱢᱟᱱᱮ ᱟᱹᱰᱤᱜᱟᱱᱼᱼ ᱜᱮ ᱢᱟᱱᱮ ᱯᱷᱩᱞ ᱯᱟᱴᱤ ᱠᱚ ᱞᱟᱜᱟᱱ ᱧᱚᱜ ᱜᱮᱭᱟ᱾
ᱚᱱᱟ ᱠᱷᱟᱹᱛᱤᱨ ᱢᱟᱱᱮ ᱢᱚᱸᱬᱮ ᱥᱮᱨᱢᱟ ᱚᱱᱛᱚᱨ ᱜᱮᱠᱚ ᱠᱚᱨᱟᱣᱟ᱾ ᱟᱨ ᱡᱩᱫᱤ ᱱᱚᱝᱠᱟ ᱯᱩᱸᱡᱤᱼᱼ ᱦᱳᱭ ᱯᱩᱧᱡᱤ ᱯᱟᱹᱴᱤ ᱠᱚ ᱡᱩᱫᱤᱢ ᱡᱚᱜᱟᱲ ᱫᱟᱲᱮᱭᱟᱜ ᱠᱷᱟᱱ ᱫᱚ ᱯᱮ ᱥᱮᱨᱢᱟ ᱚᱱᱛᱚᱨᱮᱢ ᱠᱚᱨᱟᱣ ᱫᱟᱲᱮᱭᱟᱜ-ᱟ᱾
ᱚᱻ ᱟᱡ ᱟᱫᱚ ᱛᱟᱦᱚᱞᱮ ᱜᱚᱢᱠᱮ ᱞᱟᱹᱭ ᱫᱟᱞᱤᱧ ᱚᱱᱟ ᱠᱟᱨᱟᱢ ᱡᱟᱦᱟᱸ ᱚᱲᱟᱜ ᱠᱟᱨᱟᱢ ᱵᱤᱱ ᱞᱟᱹᱭᱫᱟ ᱟᱫᱚ ᱚᱱᱟ ᱫᱚ ᱱᱟᱜ ᱠᱟᱱ ᱚᱠᱟᱼᱼ ᱪᱮᱫ ᱵᱚᱸᱜᱟ ᱨᱮ ᱦᱩᱭᱩᱜ ᱜᱮᱭᱟ ᱚᱱᱟ ᱠᱟᱨᱟᱢ ᱫᱚ, ᱡᱟᱦᱟᱸ ᱚᱲᱟᱜ ᱠᱟᱨᱟᱢ ᱵᱤᱱ ᱞᱟᱹᱭ ᱮᱫᱟ᱾
ᱚᱱᱟ ᱫᱚ ᱜᱚᱝᱠᱮ ᱮᱸᱼᱼ ᱡᱩᱫᱤ ᱵᱤᱱ ᱥᱟᱵ ᱫᱚᱦᱚ ᱠᱟᱱ ᱱᱚᱝᱠᱟ ᱢᱚᱱᱮᱭᱟᱵᱤᱱᱼᱼ
ᱦᱮᱸᱼᱼ
ᱡᱮᱢᱚᱱ ᱟᱯᱮ ᱫᱚ ᱢᱩᱨᱢᱩ ᱯᱟᱹᱨᱤᱥ ᱠᱟᱱᱟ ᱯᱮ ᱦᱮᱸᱼᱼ
ᱦᱮᱸᱼᱼ
ᱚ ᱟᱯᱮ ᱯᱟᱹᱨᱤᱥ ᱨᱮ, ᱮᱸ ᱟᱸᱼᱼ ᱟᱯᱮ ᱡᱷᱚᱛᱚ ᱦᱚᱲ ᱤᱭᱟᱹ ᱢᱟᱱᱮ ᱟᱯᱮ ᱵᱚᱝᱥᱚ ᱨᱮᱱ ᱢᱮᱱᱟᱜ ᱠᱟᱜ ᱠᱚᱣᱟ ᱡᱟᱦᱟᱸ ᱛᱤᱱᱟᱹᱜ ᱜᱮᱼᱼ ᱵᱚᱝᱥᱚ ᱢᱮᱱᱟᱜ ᱠᱟᱜ ᱠᱷᱚᱡ ᱮᱻ ᱡᱷᱚᱛᱚ ᱵᱚᱝᱥᱚᱼᱼ ᱯᱚᱨᱮ ᱮᱸᱻ ᱡᱷᱚᱛᱚ ᱦᱚᱲ ᱢᱤᱫ ᱥᱟᱸᱣᱛᱮᱼᱼ ᱯᱮ ᱜᱟᱯᱟᱞ ᱢᱟᱨᱟᱭᱮᱱᱟ ᱡᱮ ᱵᱟᱝ ᱢᱟ ᱚᱠᱚᱭᱴᱟᱜ ᱮ ᱥᱮᱸᱬᱟ ᱥᱮᱸᱬᱟ ᱜᱮ ᱛᱟᱯᱮᱼᱼ
ᱟᱪᱪᱷᱟ ᱟᱪᱪᱷᱟ᱾
ᱟᱫᱳ ᱮᱸᱼᱼ
ᱦᱮᱸ ᱞᱟᱹᱭᱵᱤᱱ ᱟᱸᱡᱚᱢ ᱫᱟᱞᱤᱧ
ᱟᱸᱼᱼ ᱠᱟᱨᱟᱢ ᱵᱚᱸᱜᱟ ᱫᱚ ᱢᱟᱱᱮ ᱮᱸ ᱚᱠᱚᱭᱴᱟᱜ ᱥᱮᱸᱬᱟ ᱜᱮᱭᱟ? ᱱᱷᱟᱜ ᱵᱚᱝᱥᱚ ᱨᱮᱼᱼ
ᱦᱩᱸ
ᱩᱸ ᱩᱱᱤᱭᱟᱜ ᱟᱸ ᱩᱱᱤ ᱜᱮᱦᱟᱸᱜᱮ ᱮ ᱵᱚᱸᱜᱟᱭᱟ ᱱᱷᱟᱜ᱾ ᱟᱨ ᱵᱟᱠᱷᱟᱱ ᱫᱚ ᱡᱩᱫᱤ ᱚᱠᱚᱭ ᱡᱟᱸᱦᱟᱭ ᱠᱚ ᱥᱟᱵ ᱠᱟᱭᱟᱼᱼ ᱱᱚᱝᱠᱟᱻ ᱠᱟᱨᱟᱢᱚᱜ ᱠᱚ ᱥᱟᱵ ᱠᱟᱭᱟ ᱩᱱᱤ ᱴᱟᱜ ᱱᱷᱟᱜ ᱮ ᱵᱚᱸᱜᱟᱭᱟ ᱱᱷᱟᱜ᱾
ᱚᱸᱻ ᱟᱪᱪᱷᱼᱼ ᱟᱫᱚ ᱱᱟᱜ ᱠᱷᱟᱱ ᱚᱱᱮ ᱡᱟᱦᱟᱸ ᱚᱲᱟᱜ ᱠᱟᱨᱟᱢ ᱵᱤᱱ ᱞᱟᱹᱭᱫᱟ ᱚᱱᱟ ᱫᱚ ᱚᱲᱟᱜ ᱨᱮᱜᱮ ᱚᱱᱟ ᱯᱩᱡᱟᱹ ᱫᱚ ᱦᱩᱭᱩᱜ-ᱟ ᱥᱮ ᱪᱮᱫ ᱞᱮᱠᱟ?
ᱚᱻ ᱚᱱᱟ ᱫᱚ ᱜᱚᱝᱠᱮ ᱱᱚᱝᱠᱟ ᱠᱷᱟᱹᱨᱟᱹᱭ ᱨᱮ ᱦᱩᱭᱩᱜ ᱛᱟᱵᱚᱱᱟ ᱟᱵᱚᱣᱟᱜ᱾
ᱚᱸ ᱟᱪᱪᱷᱟ ᱟᱪᱪᱷᱟ ᱠᱷᱟᱹᱨᱟᱹᱭ ᱨᱮ᱾
ᱦᱚᱭ
ᱚᱸ ᱟᱪᱪᱷᱟ ᱟᱪᱪᱷᱟ
ᱠᱷᱟᱹᱨᱟᱹᱭ ᱨᱮ ᱠᱷᱟᱹᱨᱟᱹᱭ ᱨᱮ ᱚᱸᱰᱮ ᱟᱵᱚ ᱛᱷᱟᱱ ᱵᱚᱱ ᱡᱩᱛᱟ᱾
ᱦᱮᱸ
ᱛᱟᱨᱯᱚᱨᱮ ᱚᱸᱰᱮ ᱮ ᱢᱟᱱᱮ ᱯᱩᱭᱞᱩ ᱫᱚ,
ᱦᱩ
ᱚᱲᱟᱜ ᱫᱩᱣᱟᱹᱨ ᱢᱟᱵᱚ ᱥᱟᱯᱷᱟ ᱢᱟᱵᱚ ᱥᱟᱯᱷᱟᱭ ᱜᱮᱭᱟ᱾
ᱦᱮᱸ ᱦᱮᱸ
ᱡᱷᱚᱛᱚ ᱛᱟᱨᱯᱚᱨᱮ ᱡᱟᱸᱦᱟ ᱛᱤᱱᱟᱹᱜ ᱜᱮ ᱥᱟᱢᱟᱱ ᱠᱚ ᱞᱟᱜᱟᱜ ᱠᱟᱱᱟ ᱠᱟᱨᱟᱢ ᱵᱚᱸᱜᱟ ᱨᱮᱱᱟᱜ ᱚᱱᱟ ᱠᱚ ᱡᱷᱚᱛᱚ ᱠᱚ, ᱟᱹᱜᱩᱭᱫᱟ, ᱛᱟᱯᱚᱨᱮ ᱟᱫᱚ ᱢᱤᱫ ᱫᱤᱱ ᱞᱟᱦᱟ ᱠᱷᱚᱱ ᱟᱵᱚ ᱫᱚ, ᱟᱵᱚ ᱩᱯᱟᱹᱥ ᱵᱚ ᱫᱚᱦᱚᱭᱟ᱾
ᱟᱪᱪᱷᱟ ᱟᱪᱪᱷᱟ ᱟᱪᱪᱷᱟ,
ᱛᱮᱦᱮᱧ ᱩᱯᱟᱹᱥ ᱵᱚ ᱫᱚᱦᱚ ᱠᱟᱫᱟ, ᱦᱳᱭ ᱛᱮᱦᱮᱧ ᱩᱯᱟᱹᱥ ᱵᱚ ᱫᱚᱦᱚ ᱠᱮᱫᱟ ᱛᱮᱦᱮᱧ ᱫᱚ ᱟᱫᱚ, ᱛᱮᱦᱮᱧ ᱫᱚ ᱟᱫᱚ ᱛᱮᱦᱮᱧ ᱩᱯᱟᱹᱥ ᱢᱮᱱᱟᱭ ᱛᱟᱵᱚᱱᱟ ᱥᱮᱛᱟᱜ ᱠᱷᱚᱱ ᱛᱮᱦᱮᱧ ᱫᱚ ᱟᱫᱚ, ᱛᱷᱟᱱ ᱵᱚ ᱡᱩᱛᱟ ᱛᱟᱯᱚᱨᱮ ᱡᱟᱸᱦᱟ ᱛᱤᱱᱟᱹᱜ ᱜᱮ, ᱥᱟᱯᱟᱵ ᱛᱮᱱᱟᱜ ᱫᱚᱨᱠᱟᱨ ᱵᱚᱸᱜᱟ ᱵᱩᱨᱩ ᱩᱱᱠᱩ ᱦᱟᱥᱟ ᱨᱤᱱ ᱵᱚᱱ ᱡᱩᱛ ᱠᱚᱣᱟ᱾ ᱛᱟᱨᱯᱚᱨᱮ ᱩᱢ ᱱᱟᱲᱠᱟ ᱟᱵᱚ ᱛᱮᱦᱮᱧ ᱫᱚ,
ᱦᱚ ᱟᱪᱪᱷᱟ ᱟᱪᱪᱷᱟ᱾
ᱛᱟᱯᱚᱨᱮ ᱠᱟᱨᱟᱢ ᱫᱟᱨᱮ ᱠᱚᱵᱚᱱ ᱟᱹᱜᱩᱭᱟ ᱟᱹᱭᱩᱵ᱾
ᱦᱮᱸ᱾
ᱵᱟᱞᱤᱤᱠ ᱠᱚ ᱵ ᱦ ᱟᱹᱜᱩᱭᱟ᱾
ᱟᱪ
ᱦᱳᱭ ᱚᱱᱟ ᱠᱚ ᱪᱟᱵᱟ ᱞᱮᱱᱠᱷᱟᱱ ᱚᱱᱟ ᱵᱟᱹᱞᱤ ᱵᱟᱞᱤ ᱦᱟᱨ ᱠᱚ ᱦᱩᱭ ᱞᱮᱱᱠᱷᱟᱱ ᱤᱱᱟᱹ ᱯᱚᱨᱮ ᱟᱫᱚ ᱵᱚᱸᱜᱟ ᱵᱩᱨᱩᱱᱧᱩᱜ ᱛᱚᱵᱚ ᱟᱨᱵᱚ ᱪᱟᱞᱟᱜ ᱠᱟᱨᱟᱢ ᱟᱹᱜᱩ᱾
ᱚ ᱟᱪᱪᱷᱟ ᱟᱪᱪᱷᱟ᱾ ᱚ ᱟᱫᱚ ᱱᱟᱜᱠᱷᱟᱱ ᱦᱮᱸ ᱟᱫᱚ ᱜᱚᱝᱠᱮ ᱱᱟᱜ ᱠᱷᱟᱱᱤᱧ ᱞᱟᱹᱭ ᱫᱟ ᱚᱱᱟ ᱠᱟᱨᱟᱢ ᱡᱟᱦᱟᱸ ᱫᱟᱨᱮ ᱵᱤᱱ ᱞᱟᱹᱭ ᱫᱟ ᱥᱮ
ᱦᱳᱭ᱾
ᱟᱫᱚ ᱚᱱᱟ ᱫᱚ ᱱᱟᱜ ᱠᱷᱟᱱ ᱟᱠᱟᱨᱮ ᱟᱹᱜᱩ ᱪᱟᱞᱟᱣ ᱦᱩᱭᱩᱜ-ᱟ ᱚᱱᱟ ᱫᱚ᱾ ᱚᱠᱟ ᱵᱤᱨ ᱠᱚᱨᱮ ᱥᱮ
ᱟᱫᱚ ᱜᱚᱝᱠᱮ ᱠᱟᱨᱟᱢ ᱟᱹᱜᱩ ᱫᱚ ᱢᱟᱱᱮ, ᱠᱟᱨᱟᱢ ᱫᱟᱨᱮ ᱢᱤᱫᱴᱟᱝ ᱢᱮᱱᱟᱜ-ᱟ ᱚᱱᱟ ᱫᱚ ᱚᱠᱟ ᱨᱮᱱᱟᱜ ᱵᱚᱱ ᱧᱮᱞ ᱴᱚ ᱠᱟᱫ ᱫᱚ ᱡᱟᱦᱟᱸᱭ ᱨᱟᱭᱵᱟᱨ ᱢᱮᱱᱟᱜ ᱟᱠᱟᱫᱮ ᱛᱟᱵᱚᱱᱟ
ᱟᱪᱪᱷᱟ ᱟᱪᱪᱷᱟ᱾
ᱱᱚᱝᱠᱟ ᱚᱱᱟ-ᱚᱱᱟ ᱠᱚᱨᱮᱱᱟᱜ ᱰᱨᱟᱭᱵᱟᱨ ᱢᱟ ᱟᱵᱚᱨᱮᱱ ᱡᱟᱶᱟᱭ ᱜᱚᱝᱠᱮᱛ ᱠᱚ ᱛᱟᱦᱮᱱᱟ ᱠᱚ ᱛᱚ
ᱚ ᱟᱪ
ᱦᱳᱭ, ᱟᱫᱚ ᱚᱱᱟ ᱡᱟᱶᱟᱭ ᱜᱚᱝᱠᱮ ᱫᱚ ᱚᱠᱟ ᱨᱮ ᱧᱮᱞ ᱴᱚ ᱟᱠᱟᱫ ᱛᱟᱵᱚᱱ ᱫᱚᱭ ᱟᱵᱚ ᱞᱟᱹᱜᱤᱫ, ᱱᱟ ᱫᱟᱨᱮ ᱠᱚ᱾
ᱦᱚᱸ᱾
ᱚᱸᱰᱮ ᱦᱱᱟᱜ ᱵᱚ ᱪᱟᱞᱟᱜ ᱛᱮ ᱱᱟᱜ ᱵᱚ ᱟᱹᱜᱩᱭᱟ ᱱᱟᱦᱟᱜ᱾
ᱚᱸᱻ᱾ ᱚ᱾ ᱜᱚᱝᱠᱮ ᱱᱟᱜ ᱠᱷᱟᱱ ᱚᱱᱟ ᱫᱚ ᱛᱤᱱ ᱫᱤᱱ ᱠᱚ ᱢᱟᱱᱟᱣ ᱛᱮ, ᱚᱱᱟ ᱡᱟᱦᱟᱸ ᱵᱤᱱ ᱞᱟᱹᱭᱫᱟ ᱚᱱᱟ ᱯᱚᱨᱚᱵᱽ ᱠᱟᱨᱟᱢ ᱯᱚᱨᱚᱵᱽ?
ᱚᱱᱟ ᱫᱚᱻ ᱵᱟᱨᱥᱤᱧ᱾
ᱵᱟᱨᱥᱤᱧ᱾
ᱦᱳᱭ᱾
ᱚ ᱟᱪᱪᱷᱟ ᱟᱪᱪᱷᱟ᱾ ᱫᱤᱭᱮ ᱚᱱᱮ ᱵᱤᱱ ᱞᱟᱹᱭᱮᱫ ᱛᱟᱦᱮᱸᱫ
ᱟᱨ ᱫᱤᱭᱮ ᱫᱚ ᱚᱱᱮ ᱡᱟᱦᱟᱸ ᱠᱟᱨᱟᱢ ᱟᱹᱜᱩ ᱦᱩᱭ ᱱᱟ
ᱦᱮᱸ᱾
ᱤᱱᱟᱹ ᱯᱚᱨᱮ ᱵᱚᱸᱜᱟ ᱦᱩᱭᱩᱜᱼᱟ, ᱵᱚᱸᱜᱟ ᱵᱩᱨᱩ ᱦᱩᱭᱩᱜᱼᱟ
ᱦᱮᱸ᱾
ᱵᱚᱸᱜᱟ ᱵᱩᱨᱩ ᱦᱩᱭ ᱠᱟᱛᱮᱜ ᱚᱱᱟ ᱫᱚ ᱥᱩᱫᱩ ᱢᱟᱱᱮ ᱵᱚᱷᱚᱜᱽ ᱠᱚ ᱤᱭᱟᱹ ᱠᱚ ᱤᱭᱟᱹ ᱦᱩᱭᱩᱜᱼᱟ ᱥᱩᱫᱩ᱾
ᱟᱪᱪᱷᱟ ᱟᱪᱪᱷᱟ᱾
ᱦᱳᱭ᱾ ᱤᱱᱟᱹ ᱯᱚᱨᱮ ᱟᱵᱚ ᱫᱚ ᱡᱟᱦᱟᱸ ᱵᱟᱹᱲᱛᱤ ᱠᱚ ᱨᱮᱸᱜᱮᱡ ᱛᱮ ᱢᱮᱱᱟᱜ ᱟᱠᱟᱫ ᱵᱚᱱ ᱫᱚ ᱡᱚᱛᱚ ᱦᱚᱲ ᱜᱮ ᱚᱲᱟᱜ ᱦᱚᱲ ᱠᱚ ᱠᱚ ᱵᱟᱹᱲᱛᱤ ᱛᱮ ᱢᱮ ᱦᱮᱸᱠᱟ ᱵᱚᱱ ᱫᱚ᱾
ᱦᱳᱭ᱾
ᱦᱳᱭ, ᱩᱱᱠᱩ ᱢᱟᱱᱮ ᱟᱫᱚ ᱦᱳᱭ, ᱟᱫᱚ ᱚᱲᱟᱜ ᱵᱷᱤᱛᱤᱨ ᱨᱮ ᱪᱟᱞᱟᱣ ᱠᱟᱛᱮᱫ ᱛᱟᱵᱮᱱ ᱠᱚᱵᱚᱱ ᱡᱚᱢᱟ᱾ ᱟᱨ ᱡᱟᱦᱟᱸ ᱛᱤᱱᱟᱹᱜ ᱜᱮ ᱚᱱᱟ ᱯᱷᱚᱞ ᱢᱚᱞ ᱠᱚ ᱠᱚ ᱟᱹᱜᱩ ᱠᱟᱫ ᱫᱚ ᱚᱱᱟ ᱦᱚᱸ ᱚᱱᱟ ᱠᱚᱵᱚ ᱡᱚᱢᱟ, ᱚᱱᱟ ᱠᱚ ᱡᱚᱢᱛᱮᱫ ᱟᱨ ᱟᱫᱚ ᱟᱨᱦᱚᱸ ᱢᱤᱫ ᱫᱷᱟᱣ, ᱡᱟᱦᱟᱸᱱᱨᱮ ᱛᱷᱟᱱ ᱵᱚ ᱡᱩᱛ ᱠᱟᱫ ᱫᱚ ᱱᱟᱦᱟᱜ
ᱦᱮᱸ᱾
ᱦᱮᱸ ᱚᱸᱰᱮ ᱵᱚ ᱦᱟᱹᱡᱩᱜᱼᱟ, ᱟᱫᱚ ᱩᱱ ᱥᱚᱢᱚᱭ ᱟᱸ ᱚᱸᱰᱮ ᱦᱮᱡ ᱟᱛᱮᱫ
ᱦᱚᱸ᱾
ᱟᱨᱦᱚᱸ ᱚᱱᱠᱟᱜᱮ ᱮᱸᱻ ᱡᱟᱦᱟᱸ ᱠᱤᱱ ᱵᱟᱨᱭᱟ ᱵᱟᱹᱲᱛᱤ ᱦᱮᱱᱟᱜ ᱠᱟᱜ ᱠᱤᱱ ᱫᱚ ᱠᱟᱨᱟᱢ ᱫᱟᱨᱮ ᱱᱟᱷᱟᱜ ᱠᱤᱱ ᱟᱹᱜᱩᱭ ᱫᱚ ᱱᱟᱦᱟᱜ ᱟᱵᱚ ᱨᱮᱱ ᱮᱸ ᱤᱭᱟᱹ ᱠᱟᱱᱟ ᱠᱤᱱ
ᱟᱪᱷᱟ-ᱟᱪᱷᱟ᱾
ᱠᱟᱨᱢᱚ ᱫᱷᱟᱨᱢᱚ ᱱᱟᱦᱟᱜ ᱩᱱᱠᱤᱱ ᱟᱫᱚ ᱚᱸᱰᱮ ᱫᱷᱩᱯᱟᱹᱛᱤ ᱠᱤᱱ ᱫᱷᱚᱨᱟᱣᱟ ᱟᱨ
ᱦᱳᱭ ᱡᱟᱦᱟᱸ ᱵᱤᱱ ᱞᱟᱹᱭ ᱠᱮᱫᱟ ᱠᱟᱨᱢᱚ ᱫᱷᱟᱨ ᱵᱚᱣᱟᱜ ᱟᱫᱚ ᱩᱱᱠᱤᱱ ᱫᱚᱱᱟ ᱠᱷᱟᱱ ᱠᱚᱲᱟ ᱜᱤᱫᱽᱨᱟᱹ ᱠᱤᱱ ᱛᱟᱦᱮᱱᱟ ᱥᱮ ᱚᱱᱠᱟ, ᱦᱩᱸ ᱠᱩᱲᱤ ᱦᱚᱯᱚᱱ ᱜᱮᱠᱚ ᱛᱟᱦᱮᱱ ᱜᱮᱭᱟ?
ᱵᱟᱝᱜᱮ ᱜᱚᱝᱠᱮ ᱩᱱᱠᱤᱱ ᱡᱟᱦᱟᱸ ᱠᱟᱨᱟᱢᱫᱟ ᱠᱤᱱ ᱟᱹᱜᱩᱭᱟ ᱛᱟᱨᱯᱚᱨᱮ ᱵᱟᱞᱤ ᱠᱚ ᱠᱤᱱ ᱦᱟᱹᱨ ᱟᱹᱜᱩᱭᱟ ᱟᱨ ᱡᱟᱦᱟᱸᱭ ᱤᱭᱟᱹ ᱠᱤᱱ ᱤᱭᱟᱹᱭ ᱱᱟᱦ ᱩᱱᱠᱤᱱ ᱫᱚ ᱠᱚᱲᱟ ᱜᱤᱫᱽᱨᱟᱹ ᱠᱤᱱ ᱛᱟᱦᱮᱱᱟ᱾ ᱡᱟᱦᱟᱸᱭ, ᱦᱳᱭ ᱡᱟᱦᱟᱸᱭ ᱵᱟᱭ ᱵᱟᱯᱞᱟ ᱟᱠᱟᱱ ᱛᱟᱵᱚᱱᱟ ᱠᱟᱹᱴᱤᱡ ᱠᱚᱲᱟ ᱜᱤᱫᱽᱨᱟᱹ ᱩᱱᱠᱩ ᱠᱚᱜᱮ᱾
ᱚ ᱢᱟᱱᱮ ᱡᱟᱦᱟᱸ ᱫᱚ, ᱵᱟᱠᱚ ᱵᱟᱯᱞᱟ ᱠᱟᱱᱟ ᱰᱟᱺᱜᱩᱣᱟᱹ ᱠᱚ᱾
ᱦᱳᱭ ᱰᱟᱺᱜᱩᱣᱟᱹ ᱠᱚᱣᱟᱜ᱾
ᱟᱪᱷᱟ-ᱟᱪᱷᱟ ᱟᱨ᱾ ᱩᱸ᱾
ᱟᱫᱚ ᱩᱱ ᱩᱱᱦᱤᱞᱳᱜ ᱟᱹᱭᱩᱵ ᱫᱚ ᱢᱟᱱᱮ ᱵᱤᱱᱛᱤ ᱛᱟᱞᱟᱛᱮ ᱚᱱᱟ ᱠᱟᱨᱟᱢ ᱵᱚᱸᱜᱟ ᱫᱚᱵᱚ ᱪᱟᱵᱟᱭᱟ᱾ ᱪᱮᱫ ᱠᱷᱟᱹᱛᱤᱨ ᱟᱵᱚ ᱠᱟᱨᱟᱢ ᱵᱚ ᱵᱚᱸᱜᱟᱭᱮᱫᱟ ᱚᱱᱟᱴᱟᱜ ᱵᱤᱱ ᱛᱤ ᱞᱟᱹᱭ ᱦᱩᱭᱩᱜ ᱛᱟᱵᱚᱱᱟ ᱚᱱᱟᱴᱟᱜ ᱵᱤᱱᱛᱤ ᱱᱟᱜ ᱤᱭᱟᱹ ᱠᱚ᱾
ᱚ ᱟᱪᱷᱟ-ᱟᱪᱷᱟ ᱟᱫᱚ ᱚᱱᱠᱟ ᱠᱟᱛᱮᱜ ᱜᱮ ᱢᱟᱱᱮ ᱪᱟᱵᱟᱜᱼᱟ᱾
ᱦᱳᱭ᱾ ᱢᱟᱱᱮ ᱥᱮᱛᱟᱜᱚᱜᱼᱟ ᱚᱱᱟ ᱡᱟᱦᱟᱸᱴᱟᱜ ᱵᱤᱱᱛᱤ ᱞᱟᱹᱜᱤᱫ ᱫᱚ ᱚᱱᱟ ᱵᱤᱱᱛᱤ ᱨᱮᱫᱚ ᱢᱟᱱᱮ ᱟᱵᱚ ᱫᱷᱟᱹᱨᱛᱤ ᱪᱮᱫ ᱞᱮᱠᱟᱛᱮ ᱛᱚᱞ ᱟᱠᱟᱱ ᱛᱟᱵᱚᱱᱟ ᱛᱟᱨᱯᱚᱨᱮ ᱦᱳᱭ ᱚᱱᱟᱴᱟᱜ ᱯᱩᱨᱟᱹ ᱡᱷᱚᱛᱚᱱᱟᱜ ᱢᱮᱱᱟᱜᱼᱟ ᱚᱱᱟ ᱤᱭᱟᱹ ᱴᱟᱜ ᱫᱚ᱾
ᱚᱱᱟ ᱵᱤᱱᱛᱤᱨ ᱨᱮ᱾
ᱦᱳᱭ ᱚᱱᱟ ᱵᱤᱱᱛᱤ ᱨᱮᱫᱚ᱾
ᱟᱵᱚ ᱠᱟᱨᱟᱢ ᱪᱮᱫ ᱞᱟᱹᱜᱤᱫ ᱵᱚᱱ ᱦᱮᱸ ᱪᱮ ᱞᱮᱠᱟ ᱵᱚᱱ
ᱦᱳᱭ᱾ ᱚᱠᱟ ᱠᱷᱚᱱ ᱵᱚ ᱟᱵᱚ ᱵᱚ ᱦᱮᱡ ᱮᱱᱟ ᱛᱟᱨᱯᱚᱨᱮ ᱪᱤᱠᱟᱹ ᱞᱮᱠᱟᱛᱮ ᱫᱷᱟᱹᱨᱛᱤ ᱛᱚᱞᱮᱱᱟ ᱛᱟᱯᱚᱨᱮ ᱞᱤᱴᱟᱹ ᱜᱚᱸᱥᱟᱭ ᱚᱠᱚᱭ ᱠᱟᱱᱟᱭ, ᱚᱱᱟ ᱠᱚ ᱡᱷᱚᱛᱚ ᱢᱮᱱᱟᱜᱼᱟ ᱢᱟᱨᱟᱝ ᱵᱩᱨᱩ ᱚᱠᱚᱭ ᱠᱟᱱᱟ
ᱚ᱾
ᱛᱟᱯᱚᱨᱮ ᱯᱤᱞᱪᱩ ᱦᱟᱲᱟᱢ ᱯᱤᱞᱪᱩ ᱵᱩᱲᱦᱤ ᱪᱮᱫ ᱞᱮᱠᱟᱛᱮ ᱤᱭᱟᱹ ᱱᱟᱠᱤ ᱚᱱᱟ ᱠᱚ ᱡᱚᱛᱚ ᱢᱮᱱᱟᱜᱼᱟ᱾
ᱟᱪᱷᱟ-ᱟᱪᱷᱟ ᱟᱫᱚ ᱚᱱᱟ ᱵᱚᱱ